ᱨᱚᱲ ᱠᱚ ᱱᱟᱯᱟᱭ ᱜᱮ ᱟᱸᱡᱚᱢᱚᱜ ᱠᱟᱱᱟ ᱛᱚ
ᱦᱮᱸ ᱜᱚᱝᱠᱮ ᱱᱟᱯᱟᱭ ᱜᱮ ᱟᱸᱡᱚᱢᱚᱜ ᱠᱟᱱᱟ ᱛᱟᱦᱚᱞᱮ ᱜᱚᱢᱠᱮ ᱪᱮᱫ ᱞᱮᱠᱟ ᱦᱮᱱᱟᱢᱟ ᱦᱮᱸ ᱜᱚᱝᱠᱮ ᱞᱮᱭ ᱵᱤᱱ
ᱦᱮᱸ ᱱᱟᱯᱟᱭ ᱵᱟᱲᱟ ᱜᱮᱭᱟ ᱵᱤᱱ ᱛᱚ?
ᱦᱮᱸ ᱜᱚᱝᱠᱮ ᱱᱟᱯᱟᱭ ᱵᱟᱲᱟ ᱜᱮ ᱞᱤᱧ ᱟᱹᱵᱤᱱ ᱜᱮ ᱜᱚᱢᱠᱮ ᱪᱮᱫ ᱞᱮᱠᱟ ᱢᱮᱱᱟᱜ ᱵᱤᱱᱟ ᱦᱟᱸᱜ?
ᱟᱞᱤᱧ ᱦᱚᱸ ᱱᱟᱯᱟᱭ ᱵᱟᱲᱟ ᱜᱮᱭᱟ ᱞᱤᱧ᱾
ᱦᱮᱸ ᱜᱚᱝᱠᱮ ᱚᱲᱟᱜ ᱦᱚᱲ ᱠᱚᱫᱚ ᱱᱟᱯᱟᱭ ᱵᱟᱲᱟ ᱜᱮ?
ᱦᱳᱭ ᱱᱟᱯᱟᱭ ᱵᱟᱲᱟ ᱜᱮ᱾
ᱟᱪᱪᱷᱟ
ᱛᱟᱞᱮ ᱵᱟᱹᱥᱭᱟᱹᱢ ᱡᱚᱢ ᱠᱚᱫᱚ
ᱦᱮᱸ ᱡᱚᱢ ᱠᱚᱫᱚ ᱦᱩᱭ ᱠᱟᱱ ᱛᱟᱭᱟ ᱱᱚᱜᱼᱚᱭ ᱡᱤᱨᱟᱹᱣ ᱦᱩᱭ ᱠᱟᱱᱟ ᱦᱟᱸᱜ᱾
ᱚ ᱟᱣ
ᱟᱫᱚ ᱟᱹᱵᱤᱱ ᱜᱮᱵᱤᱱ ᱡᱚᱢ ᱠᱮᱜᱼᱟ ᱥᱮ ᱵᱟᱝ ᱦᱟᱸᱜ?
ᱟᱹᱞᱤᱧ ᱦᱚᱸᱞᱤᱧ ᱡᱚᱢ ᱠᱮᱜᱼᱟ ᱡᱚᱢ ᱫᱚ᱾ ᱛᱟᱦᱚᱞᱮ ᱪᱮᱫ ᱠᱚᱵᱤᱱ ᱩᱛᱩ ᱞᱮᱫᱟ?
ᱦᱮᱸ ᱩᱛᱩ ᱦᱩᱭ ᱞᱮᱱ ᱛᱟᱦᱮᱸᱜᱼᱟ ᱜᱟᱹᱫᱷᱟᱹᱨᱤ ᱟᱲᱟᱜ ᱟᱨ ᱟᱹᱞᱩ ᱥᱤᱯᱤ ᱦᱩᱭ ᱞᱮᱱ ᱛᱟᱦᱮᱸᱫ ᱟ ᱨᱚᱦᱚᱲ ᱫᱟᱠᱟ
ᱚ ᱟᱨ ᱫᱟᱜ ᱡᱟᱹᱲᱤ ᱫᱚ ᱪᱮᱫᱠᱟᱭ ᱫᱟᱜ ᱡᱟᱹᱲᱤ ᱠᱮᱫᱟ ᱛᱟᱦᱚᱞᱮ
ᱦᱮᱸ ᱜᱚᱝᱠᱮ ᱟᱞᱮ ᱥᱮᱫ ᱢᱟ ᱦᱟᱸᱜ ᱩᱱᱟᱹᱜ ᱢᱟ ᱵᱟᱭ ᱫᱟᱜ ᱡᱟᱲᱤᱭᱮᱜᱼᱟ ᱦᱟᱸᱜ ᱦᱚᱞᱟ ᱢᱟᱫᱷᱮᱨ ᱜᱮ ᱫᱟᱜ ᱡᱟᱹᱲᱤ ᱟᱞᱮ ᱦᱮᱸᱜ ᱮ ᱛᱮᱦᱮᱧ ᱜᱟᱯᱟ ᱢᱟ ᱵᱟᱹᱭᱫᱷᱚ ᱵᱟᱭ ᱫᱟᱜ ᱡᱟᱹᱲᱤᱭᱟ ᱞᱮ ᱠᱟᱱᱟ᱾
ᱟᱞᱮ ᱥᱮᱫ ᱢᱟ ᱜᱚᱝᱠᱮ ᱫᱚᱢᱮ ᱜᱮ ᱫᱟᱜ ᱡᱟᱹᱲᱤᱭ ᱫᱟ᱾ ᱢᱟᱱᱮ ᱦᱟᱹᱠᱩ ᱠᱚ ᱯᱟᱴᱟ ᱠᱚᱛᱮ ᱫᱚᱢᱮ ᱞᱮ ᱥᱟᱵᱮᱫ ᱠᱚᱣᱟ ᱵᱟᱹᱨᱩᱰᱟᱝ ᱠᱚ ᱫᱚᱢᱮ ᱞᱮ ᱜᱚᱡᱮᱫ ᱠᱚᱣᱟ᱾
ᱟᱪᱪᱷᱟ ᱩᱱᱠᱩ ᱟᱜ ᱡᱟᱦᱟᱸ ᱵᱤᱱ ᱞᱟᱹᱭ ᱠᱮᱫ ᱠᱚᱣᱟ ᱵᱟᱹᱨᱩ ᱰᱟᱝ ᱦᱟᱹᱠᱩ ᱠᱚᱣᱟᱜ ᱫᱚ ᱟᱯᱮ ᱫᱚ ᱦᱟᱸᱜ ᱜᱟᱰᱟ ᱠᱚᱨᱮ ᱥᱮ ᱵᱟᱹᱫ ᱵᱟᱹᱭᱦᱟᱹᱲ ᱠᱚᱨᱮ ᱯᱩᱨᱟᱹ ᱦᱟᱸᱜ ᱜᱚᱡᱮᱫ ᱠᱚᱣᱟ
ᱢᱟᱱᱮ ᱵᱟᱹᱫ ᱵᱟᱹᱭᱦᱟᱹᱲ ᱠᱚᱨᱮ ᱜᱮ ᱡᱟᱹᱥᱛᱤ ᱫᱚ ᱜᱟᱰᱟ ᱠᱚᱨᱮ ᱫᱚ ᱩᱱᱟᱹᱜ ᱫᱚ ᱵᱟᱝ᱾ ᱦᱟᱹᱠᱩ ᱠᱚᱫᱚ ᱫᱟᱜ ᱠᱚ ᱫᱚ ᱵᱮᱥᱤ ᱛᱚᱸᱢᱵᱟᱣ ᱟᱠᱟᱱᱟ ᱛᱚ ᱛᱟᱦᱚᱞᱮ ᱜᱟᱰᱟ ᱟᱨ ᱚᱱᱟ ᱫᱚ ᱵᱟᱝ ᱟᱱᱟ ᱠᱷᱮᱛ ᱠᱚᱨᱮᱱᱟᱜ ᱜᱮ ᱱᱟᱞᱟ ᱫᱟᱜ ᱠᱚᱛᱮ ᱦᱤᱡᱩᱜ ᱠᱟᱱᱟ ᱯᱟᱴᱟ ᱠᱚ ᱚᱰᱟᱣ ᱠᱟᱛᱮ᱾ ᱚᱱᱟ ᱛᱮ ᱦᱟᱹᱠᱩ ᱠᱚᱫᱚ ᱥᱟᱵ ᱦᱩᱭᱩᱜ ᱠᱟᱱᱟ᱾ ᱟᱨ ᱟᱹᱵᱤᱱ ᱥᱮᱫ ᱢᱟ ᱛᱟᱦᱚᱞᱮ ᱵᱟᱹᱨᱩᱰᱟᱝ ᱠᱚᱵᱮᱱ ᱜᱚᱡ ᱵᱟᱲᱟᱭᱮᱫ ᱠᱚᱣᱟ ᱥᱮ ᱵᱟᱝ
ᱩᱹ ᱜᱚᱡ ᱵᱚᱞᱛᱮ ᱫᱚ ᱦᱟᱸᱜ ᱟᱞᱮᱥᱮᱫ ᱫᱚ ᱦᱟᱸᱜ ᱫᱟᱜ ᱡᱟᱹᱲᱤ ᱠᱚ ᱵᱟᱝ ᱛᱚᱸᱵᱟᱣ ᱟᱠᱟᱱ ᱛᱟᱦᱮᱸᱫ ᱵᱟᱹᱨᱩ ᱰᱟᱝ ᱠᱚ ᱦᱟᱹᱠᱩ ᱠᱚᱫᱚ ᱦᱟᱸᱜ ᱟᱹᱣᱨᱤᱭᱟᱹᱠᱚ ᱦᱟᱸᱜ ᱡᱟᱦᱟᱸ ᱫᱚ ᱦᱟᱸᱜ ᱫᱚᱲᱚᱢ ᱠᱚᱨᱮᱜᱮ ᱢᱮᱱᱟᱜ ᱠᱚᱣᱟ ᱩᱱᱠᱩ ᱠᱚᱜᱮ ᱦᱟᱸᱜ ᱥᱟᱵ ᱵᱟᱲᱟ ᱠᱟᱛᱮᱜ ᱦᱟᱸᱜ
ᱚᱸ ᱦᱮᱸᱛᱚ᱾
ᱛᱟᱦᱞᱮ ᱜᱚᱢᱠᱮ ᱪᱟᱥ ᱵᱟᱥ ᱠᱚᱫᱚ ᱦᱟᱸᱜ ᱮ ᱦᱩᱭᱩᱜ ᱠᱟᱱᱟ ᱥᱮ ᱵᱟᱝ ᱦᱟᱜ?
ᱦᱮᱸ ᱮᱛᱚᱦᱚᱵ ᱦᱩᱭ ᱠᱟᱱᱟ ᱠᱟᱨᱚᱱ ᱫᱚ ᱞᱟᱦᱟ ᱛᱮᱜᱮ ᱪᱟᱨᱟ ᱠᱚᱫᱚ ᱜᱤᱰᱤ ᱦᱩᱭ ᱟᱠᱟᱱᱟ ᱛᱟᱦᱞᱮ ᱟᱫᱚ ᱦᱟᱨᱟ ᱟᱠᱟᱱ ᱠᱷᱟᱱ ᱛᱟᱦᱞᱮ ᱱᱤᱭᱟᱹ ᱫᱟᱜ ᱨᱮᱜᱮ ᱨᱚᱦᱚᱭ ᱫᱚ ᱮᱛᱚᱦᱚᱵ ᱦᱩᱭ ᱟᱠᱟᱱᱟ ᱟᱨ ᱟᱹᱵᱤᱱ?
ᱟᱞᱮᱥᱮᱫ ᱢᱟᱛᱚ ᱦᱚᱜᱼᱚᱭ ᱛᱷᱚ ᱫᱟᱜ ᱡᱟᱹᱲᱤ ᱠᱚ ᱴᱷᱤᱠ ᱴᱷᱟᱠ ᱵᱟᱝ ᱦᱩᱭᱩᱜ ᱠᱟᱱᱛᱮ ᱦᱟᱸᱜ ᱛᱚ ᱟᱹᱣᱨᱤ ᱟᱨᱟᱢᱵᱷ ᱦᱩᱭᱩᱜᱼᱟ ᱦᱟᱸᱜ ᱟ ᱱᱤᱝᱠᱟ ᱛᱚᱞᱟ ᱠᱚᱫᱚ ᱦᱟᱜ ᱜᱤᱰᱤ ᱵᱟᱲᱟ ᱦᱩᱭ ᱟᱠᱟᱱ ᱜᱮᱭᱟ ᱦᱟᱸᱜ᱾
ᱚ ᱦᱮᱸ ᱛᱚ᱾
ᱫᱟᱜ ᱵᱟᱝ ᱛᱮᱦᱟᱸᱜ ᱪᱟᱥ ᱠᱚᱫᱚ ᱟᱨᱤ ᱤᱭᱟᱹ ᱦᱩᱭᱩᱜᱼᱟ ᱦᱟᱸᱜ
ᱦᱮᱸ
ᱟᱫᱚ ᱟᱞᱮ ᱥᱮᱫ ᱫᱚ ᱦᱟᱸᱜ ᱥᱮᱨᱢᱟ ᱡᱟᱹᱲᱤ ᱮ ᱫᱟᱜ ᱛᱮᱜᱮ ᱦᱟᱸᱜ ᱨᱚᱦᱚᱭ ᱦᱩᱭᱩᱜᱼᱟ ᱚᱱᱠᱟ ᱥᱮᱞᱳ ᱴᱤᱞᱚ ᱠᱚ ᱦᱟᱜ ᱚᱱᱠᱟ ᱥᱤᱭᱩᱜᱽ ᱥᱩᱵᱤᱫᱷᱟ ᱦᱟᱸ ᱵᱟᱹᱱᱩᱜ ᱛᱟᱞᱮᱭᱟ᱾
ᱟᱺᱣ
ᱟᱫᱚ ᱚᱱᱟᱜᱮ ᱛᱤᱥᱦᱟᱜ ᱡᱟᱲᱮᱭᱟᱞᱮ ᱠᱟᱱᱟ ᱟᱞᱮ ᱥᱮᱫ ᱫᱚ ᱦᱟᱸᱜ᱾
ᱦᱮᱸ ᱛᱟᱦᱚᱞᱮ
ᱢᱟ ᱞᱟᱹᱭᱵᱤᱱ ᱪᱮᱫ ᱵᱤᱱ ᱞᱟᱹᱭᱮᱫ ᱛᱟᱦᱮᱫ?
ᱛᱟᱦᱚᱞᱮ ᱞᱤᱧ ᱞᱧᱟᱹᱭᱟ ᱡᱮ ᱦᱩᱞ ᱢᱟᱦᱟ ᱠᱚ ᱪᱤᱠᱟᱹ ᱵᱤᱱ ᱢᱟᱱᱟᱣ ᱵᱟᱲᱟ ᱠᱮᱫᱟ?
ᱮᱻᱻ ᱦᱩᱞ ᱢᱟᱦᱟ ᱠᱚᱫᱚ ᱦᱟᱸᱜ ᱩᱱᱟᱹᱜ ᱠᱷᱟᱥ ᱫᱚᱜ ᱵᱟᱝ ᱢᱟᱱᱟᱶ ᱠᱟᱱᱟ ᱮᱢᱱᱤ ᱱᱚᱝᱠᱟ ᱵᱚᱸᱜᱟ ᱵᱩᱨᱩ ᱠᱟᱛᱮ ᱜᱮ ᱦᱟᱸ ᱢᱟᱱᱟᱶ ᱠᱟᱛᱮ ᱮᱱᱮᱡ ᱥᱮᱨᱮᱧ ᱵᱟᱲᱟ ᱠᱟᱛᱮᱫ ᱜᱮ ᱦᱟᱸᱜ ᱯᱟᱨᱚᱢ ᱦᱩᱭ ᱠᱟᱱᱟ᱾
ᱚ ᱦᱮᱸ ᱦᱮᱸ ᱛᱮ ᱵᱟᱵᱚᱱ ᱦᱤᱲᱤᱧ ᱢᱟ ᱟᱞᱚ ᱦᱟᱹᱯᱤᱫᱚᱜ ᱛᱟᱵᱚᱱ ᱢᱟ᱾
ᱦᱮᱸᱮᱸ ᱟᱫᱚ ᱟᱯᱮ ᱥᱮᱫ ᱜᱮ ᱦᱟᱸᱜ ᱜᱚᱢᱠᱮ ᱪᱮᱫ ᱞᱮᱠᱟ ᱯᱮ ᱢᱫᱮ ᱢᱟᱱᱟᱣ ᱠᱮᱜᱼᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ
ᱟᱞᱮ ᱥᱮᱫ ᱢᱟ ᱟᱹᱰᱤ ᱱᱟᱯᱟᱭ ᱥᱟᱺᱦᱤᱡ ᱜᱮ ᱠᱚᱨᱟᱣ ᱦᱩᱭ ᱟᱠᱟᱱᱟ ᱟᱛᱳ ᱨᱮᱱ ᱢᱟᱺᱡᱷᱤ ᱵᱟᱵᱟ ᱠᱚ ᱛᱟᱠᱚ ᱠᱚ ᱦᱚᱦᱚ ᱡᱟᱣᱨᱟ ᱠᱟᱛᱮ ᱟᱛᱳ ᱢᱚᱬᱮ ᱦᱚᱲ ᱠᱚᱛᱮ ᱜᱟᱯᱟᱞ ᱢᱟᱨᱟᱣ ᱠᱟᱛᱮᱜ ᱞᱮ ᱞᱟᱹᱭ ᱠᱮᱫᱟ ᱡᱮ ᱛᱤᱨᱤᱥᱟ ᱡᱩᱱ ᱨᱮᱫᱚ ᱱᱟᱯᱟᱭ ᱛᱮᱜᱮ ᱵᱚᱱ ᱢᱟᱱᱟᱣᱢᱟ᱾ ᱴᱟᱢᱟᱠ ᱛᱩᱢᱫᱟᱜ ᱞᱚᱴᱟ ᱫᱟᱜ ᱜᱩᱨᱤᱡ ᱟᱛᱮᱫ ᱡᱚᱛᱚ ᱟᱛᱮ ᱜᱮ ᱢᱟᱱᱮ ᱡᱟᱦᱟᱸ ᱞᱮᱠᱟ ᱵᱚᱱ ᱢᱟᱱᱟᱣ ᱥᱟᱱᱛᱟᱲ ᱥᱚᱢᱟᱡᱽ ᱨᱮ ᱵᱚᱸᱜᱟ ᱞᱮᱠᱟᱱ ᱦᱚᱲᱠᱤᱱᱟᱜ ᱚᱱᱠᱟ ᱜᱮ ᱟᱹᱰᱤ ᱨᱟᱹᱥᱠᱟᱹ ᱨᱚᱢᱚᱡᱽ ᱟᱨ ᱫᱩᱠ ᱡᱟᱞᱟ ᱦᱚᱸ ᱢᱮᱱᱟᱜ
ᱟᱸᱪ ᱪᱷᱟ ᱟᱪᱪᱷᱟ ᱜᱚᱢᱠᱮ ᱞᱤᱧ ᱞᱟᱹᱭᱮᱫ ᱛᱟᱦᱮᱸᱫ ᱱᱚᱜᱼᱚᱭ ᱡᱮ ᱦᱚᱞᱟ ᱢᱟᱦᱫᱮ ᱵᱩᱨᱩ ᱯᱟᱛᱟ ᱯᱟᱨᱚᱢᱮᱱᱟ ᱛᱟᱦᱚᱞᱮ ᱧᱮᱸᱧᱮᱸᱞ ᱠᱚ ᱪᱟᱞᱟ ᱞᱮᱱᱟ ᱥᱮ ᱵᱟᱵᱤᱱ ᱪᱟᱞᱟᱣ ᱞᱮᱱᱟ
ᱵᱟᱝ ᱵᱟᱝ ᱫᱟᱜ ᱡᱟᱹᱲᱤ ᱟᱨ ᱱᱚᱜᱼᱚᱭ ᱠᱷᱮᱛ ᱵᱟᱹᱫᱽ ᱨᱮ ᱠᱟᱹᱢᱤ ᱠᱷᱟᱹᱛᱤᱨ ᱛᱮ ᱵᱟᱹᱞᱤᱧ ᱥᱮᱱ ᱫᱟᱲᱮ ᱠᱟᱣᱫᱟ ᱟᱨ ᱟᱹᱵᱤᱱ ᱟᱹᱵᱤᱱ ᱵᱤᱱ ᱥᱮᱱ ᱞᱮᱱᱟ ᱥᱮ ᱵᱟᱝ?
ᱦᱮᱸ ᱟᱹᱞᱤᱧ ᱫᱚ ᱦᱟᱸᱟᱜ ᱵᱟᱹᱞᱤᱧ ᱪᱟᱞᱟᱣ ᱟᱠᱟᱱᱟ ᱟᱞᱤᱧ ᱚᱲᱟᱜ ᱨᱮᱜᱮ ᱛᱟᱦᱮᱸ ᱠᱟᱱᱟ ᱠᱟᱹᱢᱤ ᱠᱚ ᱠᱟᱹᱴᱤᱡ ᱚᱱᱟᱛᱮ ᱦᱟᱸᱜ ᱪᱟᱞᱟᱣ ᱠᱚᱫᱚ ᱵᱟᱝ ᱦᱩᱭ ᱠᱟᱱᱟ ᱢᱚᱱᱮ ᱦᱩᱭ ᱞᱮᱱ ᱛᱟᱦᱮᱸᱡ ᱪᱟᱞᱟᱜ
ᱦᱚᱸ
ᱟᱫᱚ ᱦᱚᱴᱟᱛ ᱱᱚᱝᱠᱟ ᱠᱟᱹᱢᱤ ᱯᱟᱲᱟᱣᱮᱱᱟ ᱟᱫᱚ ᱪᱟᱞᱟᱣ ᱵᱟᱝ ᱦᱩᱭᱞᱱᱟ᱾
ᱦᱚ
ᱟᱪᱷᱟ ᱜᱚᱝᱠᱮ ᱢᱤᱫ ᱫᱷᱟ ᱜᱟᱱ ᱦᱚᱸᱵᱤᱱ ᱪᱟᱞᱟᱣ ᱵᱟᱲᱟ ᱞᱮᱱᱟ ᱥᱮ ᱵᱟᱝ ᱛᱟᱦᱚᱞᱮ?
ᱵᱟᱝᱜᱮ ᱵᱟᱟᱹᱞᱤᱧ ᱪᱟᱞᱟᱣ ᱫᱟᱲᱮᱠᱟᱣᱫᱟ ᱢᱤᱫᱫᱷᱟᱣ ᱦᱚ ᱵᱟᱝ ᱢᱟᱱᱮ ᱟᱫᱚ ᱩᱱᱟᱹᱜ ᱫᱚ ᱪᱮᱫ ᱠᱷᱟᱹᱛᱤᱨ ᱛᱮ ᱦᱟᱱᱟ ᱱᱟᱶᱟ ᱩᱱ ᱚᱠᱛᱚ ᱨᱮᱜᱮ ᱦᱟᱱᱟ ᱱᱟᱶᱟ ᱠᱟᱹᱢᱤ ᱵᱟᱠᱷᱟᱡ ᱚᱥᱩᱥᱛᱷᱚ? ᱚᱱᱟ ᱚᱱᱠᱟ ᱥᱚᱢᱚᱭ ᱠᱷᱟᱹᱛᱤᱨ ᱜᱮ ᱵᱟᱞᱤᱧ ᱪᱟᱞᱟᱣ ᱟᱠᱟᱱᱟ ᱟᱫᱚ ᱦᱩᱰᱤᱧ ᱩᱢᱮᱨ ᱨᱮ ᱪᱟᱞᱟᱣ ᱦᱩᱭ ᱟᱠᱟᱱ ᱨᱮᱦᱚᱸ ᱟᱫᱚ ᱩᱭᱦᱟᱹᱨ ᱨᱮᱫᱚ ᱵᱟᱝ ᱦᱤᱡᱩᱜ ᱠᱟᱱᱟ
ᱟ ᱦᱮᱸ ᱟᱞᱤᱧ ᱦᱚᱸ ᱢᱤᱫ ᱫᱷᱟᱣ ᱞᱤᱧ ᱪᱟᱞᱟᱣ ᱞᱮᱱ ᱛᱟᱦᱮᱸ ᱪᱮᱛᱟ ᱠᱚ ᱞᱟᱹᱭᱟ ᱫᱚᱢᱮ ᱠᱚ ᱦᱚᱲᱚᱜᱼᱟ
ᱚᱸᱼᱦᱚᱸ
ᱟᱫᱚ ᱪᱮᱛᱟᱨ ᱨᱮ ᱜᱮ ᱵᱚᱸᱜᱟ ᱵᱩᱨᱩ ᱠᱚᱨᱮᱱᱟᱜ ᱵᱮᱵᱚᱥᱛᱷᱟ ᱠᱚ ᱢᱮᱱᱟᱜ ᱛᱟᱯᱮ ᱫᱚᱠᱟᱱ ᱠᱚᱸ ᱪᱮᱛᱟᱱ ᱠᱚᱨᱮ ᱜᱮ ᱢᱟᱱᱮ ᱵᱩᱨᱩ ᱪᱮᱛᱟᱱ ᱨᱮ
ᱚ
ᱟᱨ ᱱᱚᱝᱠᱟ ᱜᱮ ᱦᱟᱸᱜ ᱥᱟᱺᱜᱤᱧ ᱫᱤᱥᱚᱢ ᱠᱷᱚᱱ ᱠᱚ ᱦᱤᱡᱩᱜ ᱛᱮᱦᱟᱜ ᱡᱚᱛᱚ ᱦᱚᱲ ᱛᱮᱠᱚ ᱧᱮᱞ ᱥᱟᱸᱜᱮᱭᱟ
ᱦᱮᱸ
ᱟᱨ ᱡᱟᱦᱟᱸᱭ ᱠᱚ ᱦᱟᱸᱜ ᱵᱟᱠᱚ ᱫᱟᱲᱮᱭᱟᱜᱼᱟ ᱦᱟᱸᱜ ᱠᱤ ᱟᱫᱚ ᱚᱱᱠᱟ ᱦᱚᱸ ᱛᱟᱦᱮᱸ ᱵᱮᱵᱚᱥᱛᱟ ᱢᱮᱱᱟᱜᱼᱟ ᱡᱟᱦᱟᱸ ᱫᱚᱠᱚ ᱞᱟᱹᱭᱟ ᱵᱟᱲᱟ ᱜᱷᱟᱴ
ᱵᱟᱲᱟ ᱜᱷᱟᱴ ᱨᱮ ᱛᱟᱦᱮᱱᱟᱠᱚ ᱱᱚᱝᱠᱟ ᱡᱚᱢ ᱧᱩ ᱠᱚᱨᱮᱱᱟᱜ ᱵᱮᱵᱚᱥᱛᱷᱟ ᱢᱮᱱᱟᱜᱼᱟ ᱛᱟᱯᱚᱨᱮ ᱮᱱᱮᱡ ᱥᱮᱨᱮᱧ
ᱚ
ᱪᱟᱞᱟᱣ ᱛᱮ ᱪᱟᱞᱟᱣ ᱦᱩᱭ ᱞᱮᱱ ᱛᱟᱭᱚᱢ ᱢᱤᱫ ᱫᱷᱟᱣ
ᱚᱸ ᱦᱮᱸ ᱦᱮᱸ ᱱᱤᱭᱟᱹ ᱥᱮᱨᱢᱟ ᱵᱟᱝ ᱪᱟᱞᱟᱣ ᱦᱩᱭ ᱠᱟᱱᱟ ᱛᱚ ᱟᱫᱚ ᱦᱤᱡᱩᱜ ᱠᱟᱱ ᱥᱮᱨᱢᱟ ᱨᱮ ᱪᱟᱞᱟᱜ ᱦᱩᱭᱩᱜᱼᱟ
ᱦᱮᱸ ᱪᱮᱥᱴᱟᱭ ᱦᱩᱭᱩᱜᱼᱟ ᱪᱟᱞᱟᱜ
ᱦᱩᱸ
ᱟᱪᱷᱟ ᱜᱚᱝᱠᱮ ᱚᱠᱟᱥᱮᱫ ᱨᱮ ᱦᱮᱱᱟᱜ ᱵᱤᱱᱟ ᱚᱲᱟᱜ ᱥᱮᱫ ᱨᱮ ᱥᱮ ᱟᱨᱚ ᱚᱠᱟ ᱥᱮᱫ ᱨᱮ ᱦᱮᱱᱟᱜ ᱵᱤᱱᱟ
ᱦᱮᱸ ᱱᱤᱛᱚᱜ ᱫᱚ ᱚᱲᱟᱜ ᱥᱮᱫ ᱨᱮᱜᱮ ᱢᱮᱱᱟᱜ ᱞᱤᱧᱟ ᱟᱨ ᱨᱵᱤᱱ ᱦᱚ ᱚᱠᱟᱨᱮ
ᱦᱮᱸ ᱟᱹᱞᱤᱧ ᱫᱚ ᱦᱟᱸᱜ ᱱᱚᱛᱮ ᱰᱟᱹᱦᱤ ᱥᱮᱫ ᱦᱮᱡ ᱦᱩᱭ ᱟᱠᱟᱱᱟ ᱦᱟᱸᱜ
ᱚᱻ
ᱱᱚᱛᱮ ᱧᱮᱞ ᱵᱟᱲᱟ ᱤᱫᱤᱜ
ᱟᱨ ᱛᱟᱦᱞᱮ ᱚᱱᱟ ᱚᱲᱟᱜ ᱠᱚᱨᱮ ᱫᱚ ᱡᱤᱭᱟᱹᱞᱤ ᱠᱚᱫᱚ ᱪᱮᱞᱤ ᱠᱚᱵᱮᱱ ᱟᱹᱥᱩᱞ ᱟᱠᱟᱫ ᱠᱚᱣᱟ
ᱦᱮᱸ ᱡᱤᱭᱟᱹᱞᱤ ᱠᱚᱫᱚ ᱥᱩᱠᱨᱤ ᱦᱟᱸᱜ ᱢᱮᱱᱟᱜ ᱠᱤᱱᱟᱹ ᱵᱟᱨᱭᱟ ᱰᱟᱝᱨᱤ ᱥᱤᱢ
ᱚᱣ
ᱩᱱᱠᱩ ᱜᱮ ᱟᱹᱥᱩᱞᱤᱧ ᱠᱟᱱᱟ ᱦᱟᱸᱜ
ᱚ ᱦᱮᱸ ᱛᱚ ᱟᱻ ᱟᱹᱞᱤᱧ ᱦᱚᱸ ᱟᱫᱚ ᱱᱤᱛᱚᱜ ᱫᱚ ᱨᱚᱦᱚᱭ ᱠᱚ ᱪᱟᱞᱟᱜ ᱠᱟᱱᱟ ᱛᱚ ᱛᱟᱦᱞᱮ ᱚᱲᱟᱜ ᱦᱚᱲ ᱠᱚᱜᱮ ᱠᱚ ᱞᱟᱦᱟ ᱪᱟᱞᱟᱜ ᱠᱟᱱᱟ ᱢᱟᱱᱮ ᱟᱫᱚ ᱟᱹᱞᱤᱧ ᱫᱚ ᱠᱟᱰᱟ ᱠᱚ ᱜᱩᱯᱤ ᱠᱚ ᱪᱟᱜ ᱦᱩᱭᱩᱜ ᱠᱟᱱᱟ ᱟᱫᱚ ᱱᱤᱛᱳᱜ ᱚᱠᱛᱚ ᱞᱤᱧ ᱧᱟᱢ ᱠᱟᱫᱟ ᱚᱲᱟᱜ ᱞᱤᱧ ᱦᱮᱡ ᱟᱠᱟᱱ ᱛᱮ ᱟᱫᱚ ᱱᱤᱛᱚᱜ ᱦᱚᱸᱜ ᱚᱭ ᱟᱹᱵᱤᱱ ᱥᱟᱞᱟᱜ ᱵᱟᱨ ᱠᱟᱛᱷᱟ ᱜᱟᱱ ᱜᱚᱞᱯᱚ ᱦᱩᱭᱩᱜ ᱠᱟᱱᱟ
ᱟᱫᱤ ᱵᱮᱥ
ᱛᱟᱦᱞᱮ ᱟᱹᱵᱤᱱ ᱱᱟᱜ ᱛᱚ ᱢᱟᱱᱮ ᱵᱟᱯᱞᱟ ᱵᱟᱯᱞᱟ ᱟᱠᱟᱱᱟ ᱮᱱ ᱥᱮ ᱵᱟᱝ ᱛᱟᱦᱞᱮ ᱟᱵᱤᱱ ᱫᱚ
ᱦᱮᱸ ᱟᱹᱞᱤᱧ ᱵᱟᱯᱞᱟ ᱫᱚ ᱦᱜ ᱵᱟᱹᱞᱤᱧ ᱵᱟᱯᱞᱟ ᱟᱠᱟᱱᱟ ᱚᱱᱠᱟᱜ ᱜᱮ ᱢᱮᱱᱟᱜ ᱞᱤᱧᱟ
ᱟᱺᱻ
ᱟᱫᱚ ᱚᱱᱟ ᱠᱚᱫᱚ ᱦᱟᱸᱜ ᱵᱟᱝ ᱧᱮᱞ ᱦᱩᱭ ᱠᱟᱱᱟ ᱩᱱᱟᱹᱜ ᱫᱷᱟᱹᱨᱤᱡ ᱫᱚ ᱟᱹᱨᱤ ᱦᱟᱸᱜ ᱡᱮ ᱚᱠᱛᱚ ᱠᱚᱫᱚ ᱢᱮᱱᱟᱜᱼᱟ ᱜᱮᱭᱟ ᱦᱟᱸᱜ ᱚᱠᱛᱚ ᱠᱚᱫᱚ ᱵᱟᱝ ᱯᱚᱞᱚᱢᱚᱜ ᱠᱟᱱᱟ ᱦᱟᱜ ᱚᱠᱛᱚ ᱥᱮᱴᱮᱨ ᱞᱮᱱᱠᱷᱟᱱ ᱦᱟᱜ ᱚᱱᱟ ᱠᱚ ᱠᱟᱹᱢᱤᱦᱚᱨᱟ ᱠᱚᱫᱚ ᱠᱚᱨᱟᱣ ᱦᱩᱭᱩᱜᱼᱟ
ᱚᱸ ᱟᱫᱚ ᱧᱮᱞ ᱵᱩᱡᱽ ᱨᱮᱫᱚ ᱢᱮᱱᱟᱜ ᱠᱚᱣᱟ ᱥᱮ ᱪᱮᱛᱟ ᱛᱟᱦᱞᱮ
ᱵᱩᱡᱽ ᱠᱚᱫᱚ ᱦᱟᱜ ᱵᱟᱹᱱᱩᱜ ᱠᱚᱣᱟ ᱚᱲᱟᱜ ᱚᱲᱟᱜ ᱠᱩᱥᱤ ᱛᱮᱜᱮ ᱦᱟᱸᱜ
ᱚ ᱦᱮᱸᱛᱚ ᱦᱚᱲᱟᱜ ᱚᱲᱟᱜ ᱠᱩᱥᱤ ᱛᱮᱜᱮ ᱱᱟᱯᱟᱭ ᱠᱟᱛᱷᱟ
ᱦᱮᱸ ᱟᱹᱵᱤᱱᱟᱜ ᱜᱮᱵᱤᱱ ᱞᱟᱹᱭ ᱞᱮᱠᱷᱟᱱ ᱱᱟᱯᱟᱭ ᱠᱚᱜᱼᱟ
ᱟᱹᱞᱤᱧ ᱢᱟ ᱪᱮᱫ ᱞᱤᱧ ᱞᱟᱹᱭᱟ ᱟᱹᱞᱤᱧ ᱦᱚᱸ ᱟᱹᱵᱤᱱ ᱞᱮᱠᱟᱜᱮ ᱱᱤᱛᱚᱜ ᱟᱹᱞᱤᱧ ᱦᱚᱸ ᱰᱟᱹᱝᱣᱟᱹ ᱩᱢᱮᱨ ᱨᱮᱜᱮ ᱱᱤᱛᱚᱜ ᱫᱚ ᱟᱫᱚ ᱠᱟᱹᱢᱤ ᱵᱟᱲᱟ ᱛᱮᱜᱮ ᱫᱤᱱ ᱠᱚ ᱜᱷᱟᱴᱟᱜ ᱠᱟᱱ ᱛᱟᱹᱞᱤᱧᱟ ᱠᱟᱹᱢᱤ ᱞᱤᱧ ᱢᱚᱱᱮᱭᱮᱫᱟ ᱵᱟᱭᱨᱮ ᱠᱟᱹᱢᱤ ᱞᱤᱧ ᱪᱟᱞᱟᱜ ᱞᱟᱹᱜᱤᱫ ᱛᱟᱦᱚᱞᱮ ᱚᱲᱟᱜ ᱨᱮᱫᱚ ᱢᱟᱱᱮ ᱚᱱᱠᱟ ᱠᱟᱹᱢᱤ ᱠᱟ ᱠᱟᱛᱮᱫ ᱫᱚ ᱴᱟᱠᱟ ᱨᱳᱡᱽᱜᱟᱨ ᱫᱚ ᱵᱟᱝ ᱜᱟᱱᱚᱜ ᱠᱟᱱᱟ ᱛᱟᱦᱚᱞᱮ ᱵᱟᱭᱨᱮ ᱜᱮᱞᱤᱧ ᱪᱟᱞᱟᱜ ᱞᱟᱹᱜᱤᱫ ᱠᱟᱹᱴᱤᱡ ᱚᱲᱟᱜ ᱫᱩᱣᱟᱹᱨ ᱠᱚ ᱠᱚᱨᱟᱣ ᱨᱟᱠᱟᱵ ᱠᱚᱨᱟᱣ ᱨᱟᱠᱟᱵ ᱦᱩᱭᱩᱜᱼᱟ
ᱦᱩᱸ ᱦᱩᱸ ᱟᱪᱪᱷᱟ ᱜᱚᱢᱠᱮᱞᱤᱧ ᱞᱟᱹᱭᱮᱫ ᱛᱟᱦᱮᱸᱡᱼᱟ
ᱦᱮᱸ ᱢᱟ ᱞᱟᱹᱭ ᱵᱤᱱ
ᱞᱟᱹᱭ ᱫᱟᱞᱮ ᱛᱟᱦᱞᱮ ᱚᱞᱚᱜ ᱯᱟᱲᱦᱟᱣ ᱠᱚᱫᱚ ᱪᱟᱞᱟᱜ ᱠᱟᱱ ᱜᱮᱭᱟ ᱥᱮ ᱦᱟᱹᱯᱤᱫ ᱧᱚᱜ ᱠᱟᱱᱟ
ᱪᱟᱞᱟᱜ ᱠᱟᱱᱟ ᱵᱷᱟᱹᱜᱤ ᱜᱮ ᱪᱟᱞᱟᱜ ᱠᱟᱱᱟ ᱢᱮᱱᱠᱷᱟᱱ ᱟᱫᱚ ᱢᱟᱱᱮ ᱠᱟᱹᱣᱰᱤ ᱟᱹᱨᱤ ᱨᱮᱱᱟᱜ ᱠᱟᱹᱴᱤᱡ ᱟᱱᱟᱴ ᱯᱟᱲᱟᱜ ᱠᱟᱱᱟ ᱛᱚ ᱚᱱᱟ ᱠᱷᱟᱹᱛᱤᱨ ᱛᱮ ᱦᱟᱹᱯᱤᱫᱠᱟᱜᱮ
ᱟᱪᱷᱟ ᱪᱷᱟ ᱟ. ᱰᱤ ᱱᱟᱯᱟᱭ
ᱟᱫᱚ ᱟᱹᱵᱤᱱ ᱢᱟ ᱪᱮᱫᱠᱟ
ᱟᱹᱞᱤᱧ ᱫᱚ ᱜᱚᱢᱠᱤ ᱪᱮᱫ ᱞᱤᱧ ᱞᱟᱹᱭᱟ ᱠᱟᱹᱣᱰᱤ ᱨᱮᱱᱟᱜ ᱟᱱᱟᱴ ᱠᱷᱟᱹᱛᱤᱨ ᱜᱮ ᱟᱹᱞᱤᱧ ᱢᱟ ᱚᱱᱟ ᱠᱚᱫᱚᱞᱤᱧ ᱦᱟᱹᱯᱤᱫ ᱠᱟᱜᱼᱟ ᱟᱫᱚ ᱚᱲᱟᱜ ᱠᱚᱨᱮᱜᱮ ᱠᱟᱹᱢᱤ ᱠᱚ ᱠᱚᱨᱟᱣ ᱵᱟᱲᱟᱭᱮᱫ ᱠᱟᱱᱟ
ᱦ ᱟᱹᱞᱤᱧ ᱦᱚᱸ ᱚᱱᱟᱜᱮ ᱴᱩᱠ ᱴᱟᱠ ᱞᱤᱧ ᱚᱞᱚᱜ ᱯᱟᱲᱦᱟᱜ ᱫᱚᱞᱤᱧ ᱠᱚᱨᱟᱣᱫᱟ ᱡᱟᱦᱟᱸ ᱞᱮᱠᱟ ᱠᱟᱛᱮᱜ ᱜᱮ ᱟᱫᱚ ᱚᱱᱟᱜᱮ ᱟᱹᱞᱤᱧᱟᱜ ᱦᱚᱸ ᱢᱚᱱᱮ ᱵᱷᱟᱵ ᱠᱚᱫᱚ ᱦᱮᱡ ᱟᱠᱟᱱ ᱛᱟᱹᱞᱤᱧᱟ ᱡᱮ ᱟ ᱵᱟᱭᱨᱮ ᱠᱟᱹᱢᱤ ᱜᱮᱞᱤᱧ ᱪᱟᱞᱟᱜᱼᱟ ᱟᱫᱚ ᱠᱟᱹᱣᱰᱤ ᱨᱮᱱᱟᱜ ᱟᱱᱟᱴ ᱠᱟᱹᱨᱤᱛᱮ ᱚᱞᱚᱜ ᱯᱟᱲᱦᱟᱜ ᱛᱚ ᱵᱟᱝ ᱦᱩᱭᱩᱜ ᱠᱟᱱᱟ
ᱦᱮᱸ ᱦᱮᱸ ᱟᱨ ᱩᱱᱟᱹᱜ ᱫᱚ ᱦᱟᱸᱜ ᱟᱵᱚ ᱟᱭᱩᱵᱟᱵᱟ ᱠᱚᱫᱚ ᱦᱟᱸᱜ ᱪᱟᱹᱠᱨᱤ ᱵᱟᱹᱠᱨᱤ ᱠᱚᱫᱚ ᱦᱟᱸᱜ ᱵᱟᱹᱱᱩᱜ ᱛᱟᱠᱚᱣᱟ ᱦᱟᱸᱜ
ᱦᱳᱭ
ᱦᱮᱸ ᱧᱮᱞᱚᱜ ᱠᱟᱱ ᱜᱮᱭᱟ ᱥᱟᱱᱛᱟᱲ ᱥᱚᱢᱟᱡᱽ ᱨᱮ ᱡᱮ ᱥᱟᱱᱛᱟᱲ ᱠᱚ ᱠᱟᱹᱣᱰᱤ ᱟᱱᱟᱴ ᱠᱷᱟᱹᱛᱤᱨ ᱜᱮ ᱟᱭᱢᱟ ᱯᱟᱹᱴᱷᱩᱣᱟᱹ ᱠᱚ
ᱦᱳᱭ
ᱟᱪᱪᱷᱟ ᱜᱚᱝᱠᱮ
ᱦᱮᱸ
ᱦᱮᱸ ᱞᱟᱹᱭ ᱮᱫ ᱼᱟ ᱛᱟᱦᱚᱞᱮ ᱫᱟᱬᱟ ᱠᱚᱫᱚᱵᱤᱱ ᱠᱩᱥᱤᱭᱟᱜ ᱜᱮᱭᱟ ᱥᱮ ᱵᱟᱝ
ᱦᱮᱸ ᱟᱹᱰᱤ ᱨᱟᱹᱥᱠᱟᱹ ᱞᱤᱧ ᱵᱩᱡᱟ ᱫᱟᱬᱟ ᱠᱚᱫᱚ ᱫᱚᱢᱮ ᱜᱮ ᱨᱟᱹᱥᱠᱟᱹ ᱟᱹᱞᱤᱧ ᱫᱚ
ᱚᱱᱠᱟ ᱵᱟᱨᱭᱟ ᱯᱮᱭᱟ ᱡᱟᱭᱜᱟ ᱵᱤᱱ ᱞᱟᱹᱭ ᱞᱮᱠᱷᱟᱱ ᱫᱚ ᱚᱠᱟ ᱠᱚᱨᱮ ᱧᱚᱜ ᱵᱤᱱ ᱪᱟᱞᱟᱣ ᱧᱚᱜ ᱠᱟᱱᱟ ᱠᱟᱹᱴᱤᱡ ᱵᱷᱟᱜᱮ ᱠᱚᱜᱼᱟ
ᱟᱞᱤᱧᱞᱤᱧ ᱪᱟᱞᱟᱣ ᱞᱮᱱᱟ ᱥᱩᱱᱫᱚᱨᱵᱚᱱ
ᱟᱪᱪᱷᱟ ᱛᱟᱦᱚᱞᱮ ᱜᱚᱝᱠᱮ ᱥᱩᱱᱫᱚᱨᱵᱚᱱ ᱫᱚ ᱟᱹᱞᱤᱧ ᱡᱟᱦᱟᱸᱮ ᱞᱮᱠᱟᱞᱤᱧ ᱵᱟᱲᱟᱭᱟ
ᱦᱮᱸ
ᱚᱸᱰᱮ ᱫᱚ ᱪᱮᱛᱟ ᱠᱷᱩᱞ ᱛᱟᱹᱨᱩᱵ ᱠᱚ ᱟᱹᱰᱤ ᱟᱭᱢᱟ ᱠᱚ ᱛᱟᱦᱮᱱᱟ
ᱦᱮᱸ ᱛᱟᱦᱮᱡ ᱠᱟᱱᱟ ᱠᱚ ᱟᱹᱞᱤᱧ ᱡᱚᱠᱷᱚᱱ ᱞᱤᱧ ᱪᱟᱞᱟᱣ ᱞᱮᱱᱟ ᱞᱟᱹᱣᱠᱟᱹ ᱨᱮ ᱫᱮᱡ ᱠᱟᱛᱮᱫ ᱛᱟᱦᱚᱞᱮ ᱡᱟᱦᱟᱸ ᱢᱮᱱ ᱜᱨᱚᱯᱷ ᱫᱟᱨᱮ ᱠᱚ ᱢᱮᱱᱟᱜ ᱢᱟᱱᱮ ᱚᱱᱟ ᱫᱷᱟᱨᱮ ᱫᱷᱟᱨᱮ ᱛᱮ ᱡᱟᱸᱜᱟ ᱯᱟᱸᱪ ᱠᱚᱞᱤᱧ ᱧᱮᱞ ᱞᱮᱫᱟ ᱟᱨ ᱢᱤᱫᱴᱟᱝ ᱩᱥᱩᱞ ᱵᱨᱤᱡᱽ ᱞᱮᱠᱟ ᱛᱟᱦᱮᱱ ᱠᱟᱱᱟ ᱚᱱᱟ ᱫᱚ ᱪᱮᱫ ᱠᱟᱴ ᱨᱮᱱᱟᱜ ᱯᱳᱞ ᱜᱮᱠᱚ ᱞᱟᱹᱭᱟ ᱚᱸᱰᱮ ᱠᱷᱚᱱᱟᱜ ᱞᱤᱧ ᱧᱮᱞ ᱞᱮᱫᱟ ᱢᱟᱱᱮ ᱵᱟᱨᱭᱟ ᱯᱮᱭᱟ ᱞᱤᱧ ᱧᱟᱢ ᱞᱮᱫ ᱠᱚᱣᱟ ᱠᱩᱞ ᱛᱟᱹᱨᱩᱵ ᱠᱚ ᱛᱟᱹᱨᱩᱵ ᱠᱚᱜᱮ ᱢᱮᱱᱟᱜ ᱠᱚᱣᱟ ᱛᱚ ᱛᱟᱹᱨᱩᱵᱽ ᱧᱩᱛᱩᱢ ᱛᱮᱜᱮ ᱛᱚ ᱚᱸᱰᱮ ᱫᱚ ᱠᱟᱹᱴᱤᱡ ᱵᱷᱟᱜᱤ ᱴᱷᱟᱶ ᱧᱩᱛᱩᱢ ᱫᱚ ᱠᱟᱱᱟ
ᱢᱟᱱᱮ ᱚᱸᱰᱮ ᱫᱚ ᱦᱟᱸᱜ ᱛᱟᱹᱨᱩᱵ ᱠᱚ ᱵᱤᱥᱤ ᱠᱚ ᱢᱮᱱᱟᱜ ᱠᱚᱛᱮ ᱚᱸᱰᱮ ᱫᱚ ᱠᱟᱛᱷᱟ
ᱦᱳᱭ ᱟᱹᱰᱤ ᱥᱚᱨᱮᱥ ᱜᱮ
ᱟᱪᱪᱷᱟ ᱟᱨ ᱟᱨ ᱜᱚᱝᱠᱮ ᱚᱠᱟ ᱠᱚᱨᱮ ᱵᱮᱱ ᱪᱟᱞᱟᱣ ᱧᱚᱜ ᱠᱟᱱᱟ
ᱪᱟᱞᱟᱣ ᱪᱟᱞᱟᱣ ᱢᱟᱛᱚᱞᱤᱧ ᱞᱟᱹᱭᱮᱫ ᱛᱟᱦᱮᱸᱫ ᱥᱟᱺᱜᱤᱧ ᱠᱚᱜᱮ ᱟᱫᱚ ᱱᱤᱛᱚᱜ ᱚᱠᱛᱚ ᱦᱚᱸ ᱵᱟᱹᱱᱩᱜ ᱠᱟᱹᱣᱰᱤ ᱦᱚᱸ ᱵᱟᱹᱱᱩᱜ ᱚᱱᱟ ᱠᱷᱟᱹᱛᱤᱨ ᱛᱮ ᱟᱨᱦᱚᱸ ᱞᱤᱧ ᱪᱟᱞᱟᱣ ᱞᱮᱱᱟ ᱱᱚᱛᱮ ᱪᱮᱛᱟᱱ ᱥᱮᱫ ᱚᱱᱟ ᱫᱚ ᱦᱩᱭᱩᱜ ᱠᱟᱱᱟ ᱚᱱᱟ ᱫᱟᱨᱡᱤᱞᱤᱝ
ᱦᱚᱭ ᱛᱚ᱾ ᱦᱮᱸ ᱜᱚᱝᱠᱮᱞᱤᱧ ᱟᱹᱞᱤᱧ ᱦᱚᱸᱞᱤᱧ ᱟᱸᱡᱚᱢ ᱟᱠᱟᱫᱟ ᱪᱮᱫᱟᱜ ᱫᱟᱨᱡᱤᱞᱤᱝ ᱫᱚ᱾ ᱪᱟ ᱠᱚᱠᱚ ᱪᱟᱥᱼᱟ᱾
ᱦᱳᱭ ᱟᱹᱞᱤᱧ ᱞᱤᱧ ᱪᱟᱞᱟᱣ ᱞᱮᱱᱟ ᱢᱟᱱᱮ ᱜᱟᱛᱮ ᱠᱚ ᱥᱟᱞᱟᱜ ᱛᱟᱦᱚᱞᱮ ᱨᱟᱵᱟᱝ ᱚᱠᱛᱚ ᱨᱮᱜᱮ ᱟᱹᱰᱤ ᱟᱹᱰᱤ ᱢᱚᱡᱽ ᱡᱟᱭᱜᱟ ᱠᱟᱱᱟ ᱟᱹᱰᱤ ᱢᱚᱡᱽ᱾ ᱪᱟ ᱵᱟᱜᱟᱱ ᱥᱟᱶᱛᱮ ᱚᱸᱰᱮᱱ ᱠᱷᱚᱱ ᱦᱚᱲ ᱠᱚᱣᱟᱜ ᱚᱸᱰᱮ ᱱᱟᱜ ᱥᱟᱪᱟᱨ ᱦᱮᱸ ᱟᱹᱰᱤ ᱞᱟᱭᱚᱝ ᱠᱚ ᱟᱹᱰᱤ ᱥᱟᱪᱟᱨᱦ ᱦᱮᱸ ᱚᱱᱟ ᱠᱚ ᱟᱹᱰᱤ ᱟᱹᱰᱤ ᱪᱚᱨᱚᱠ ᱟᱹᱰᱤ ᱢᱚᱸᱡᱽ ᱜᱮᱭᱟ᱾ ᱟᱹᱵᱤᱱ ᱦᱚᱸ ᱪᱟᱞᱟᱜ ᱦᱤᱡᱩᱜ ᱵᱤᱱ ᱢᱤᱫᱵᱟᱨ᱾
ᱟᱫᱚ ᱦᱟᱸᱜ ᱥᱚᱯᱱᱚ ᱢᱟ ᱢᱮᱱᱟᱜᱼᱟ ᱫᱟᱬᱟ ᱨᱮᱱᱟᱜ ᱟᱫᱚ ᱚᱱᱠᱟ ᱴᱟᱠᱟ ᱯᱩᱭᱥᱟᱹ ᱟᱱᱟᱴ ᱠᱚ ᱠᱷᱟᱹᱛᱤᱨ ᱜᱮ ᱦᱟᱸᱜ᱾ ᱱᱤᱡᱮ ᱫᱚᱟᱜ ᱪᱟᱞᱟᱣ ᱠᱚ ᱵᱟᱝ ᱜᱟᱱᱚᱜ ᱠᱟᱱᱟ᱾
ᱦᱮᱸ ᱚᱱᱟ ᱜᱮᱛᱚ ᱟᱵᱚᱣᱟᱜ ᱫᱚ ᱢᱩᱲᱩᱫ ᱟᱱᱟᱴ ᱫᱚ᱾
ᱪᱮᱥᱴᱟᱭ ᱦᱩᱭᱩᱜᱼᱟ ᱢᱟᱹᱱᱢᱤ ᱡᱤᱭᱚᱱ ᱨᱮ ᱧᱮᱞ ᱟᱹᱜᱩ ᱦᱩᱭᱩᱜᱼᱟ᱾
ᱦᱳᱭ ᱟᱱᱟᱴ ᱫᱚ ᱛᱟᱦᱮᱱ ᱜᱮᱭᱟ ᱟᱱᱟᱴ ᱥᱚᱦᱞᱮ ᱞᱟᱹᱜᱤᱫ ᱟᱵᱚ ᱜᱮ ᱢᱮᱱᱟᱜ ᱵᱚᱱᱟ᱾
ᱦᱮᱸ᱾ ᱟᱹᱞᱤᱧ ᱦᱚᱸ ᱱᱚᱝᱠᱟ ᱜᱮᱞᱤᱧ ᱪᱟᱞᱟᱣ ᱞᱮᱱ ᱛᱟᱦᱮᱸᱫ
ᱚᱠᱟ ᱨᱮᱵᱤᱱ ᱪᱟᱞᱟᱣ ᱞᱮᱱᱟ ᱛᱟᱦᱚᱞᱮ?
ᱪᱟᱞᱟᱣ ᱞᱮᱱ ᱛᱟᱦᱮᱸᱫ ᱞᱤᱧ ᱟᱹᱞᱤᱧ ᱫᱚ ᱦᱟᱸᱰᱮ ᱤᱭᱟᱹ ᱪᱮᱫ ᱠᱚ ᱞᱟᱹᱭᱼᱟ ᱦᱟᱸ ᱥᱩᱥᱩᱱᱤᱭᱟᱹ ᱵᱩᱨᱩ᱾
ᱚ᱾
ᱚᱸᱰᱮ ᱦᱚᱸ ᱧᱮᱞ ᱛᱮᱱᱟᱜ ᱟᱹᱰᱤ ᱢᱚᱡᱽ ᱡᱟᱭᱜᱟ ᱢᱮᱱᱟᱜᱼᱟ᱾
ᱚ ᱦᱮᱸ ᱟᱸᱡᱚᱢ ᱵᱟᱲᱟ ᱠᱟᱫᱟᱞᱤᱧ ᱟᱹᱞᱤᱧ ᱦᱚᱸ ᱥᱩᱥᱩᱱᱤᱭᱟᱹ ᱵᱩᱨᱩ ᱫᱚ᱾
ᱠᱤᱱᱛᱩ ᱵᱟᱹᱞᱤᱧ ᱪᱟᱞᱟᱣ ᱠᱟᱱᱟ
ᱵᱟᱹᱞᱤᱧ ᱪᱟᱞᱟᱜ ᱠᱟᱱᱟ᱾
ᱮᱸᱫ ᱟᱸᱡᱚᱢ ᱵᱟᱲᱟ ᱠᱟᱫᱟ ᱞᱤᱧ᱾ ᱛᱟᱦᱚᱞᱮ ᱟᱵᱤᱱ ᱱᱚᱸᱰᱮᱱᱟᱜ ᱴᱷᱟᱶ ᱱᱤᱭᱮ ᱠᱟᱹᱴᱤᱡ ᱵᱟᱨ ᱠᱟᱛᱷᱟ ᱜᱟᱱ ᱞᱟᱹᱭᱟᱜᱽ ᱵᱤᱱ ᱥᱮ ᱪᱮᱫ ᱞᱮᱠᱟ ᱵᱤᱱ ᱧᱮᱞ ᱠᱮᱫᱟ᱾
ᱚᱸᱰᱮ ᱢᱮᱱᱟᱜᱼᱟ ᱚᱸᱰᱮ ᱫᱚ ᱦᱩᱭᱩᱜ ᱠᱟᱱᱟ
ᱦᱮᱸ
ᱢᱟᱹᱱᱢᱤ ᱠᱚ ᱡᱮᱢᱚᱱ ᱥᱟᱱᱛᱟᱲ ᱢᱟᱹᱱᱢᱤ ᱠᱚ ᱟᱵᱚ ᱚᱸᱰᱮ
ᱦᱩᱸ
ᱫᱟᱬᱟᱱ ᱨᱮᱱᱟᱜ ᱫᱚ ᱢᱟᱱᱮ ᱵᱷᱟᱜᱤ ᱡᱤᱱᱤᱥ ᱠᱟᱱᱟ ᱟᱨᱠᱤ, ᱧᱮᱞ ᱛᱮᱱᱟᱜ ᱠᱚ ᱟᱹᱰᱤ ᱟᱭᱢᱟ ᱛᱮᱱᱟᱜ ᱢᱮᱱᱟᱜᱼᱟ᱾
ᱦᱮᱸ
ᱟᱨ ᱪᱮᱛᱟᱱ ᱨᱮ ᱦᱩᱸ ᱫᱷᱤᱨᱤ ᱫᱟᱨᱮ
ᱦᱮᱸ
ᱚᱱᱠᱟᱱᱟᱜ ᱜᱮ ᱟᱭᱢᱟ ᱛᱮᱱᱟᱜ ᱧᱮᱞ ᱡᱤᱱᱤᱥ ᱢᱮᱱᱟᱜᱼᱟ᱾
ᱦᱮᱸ ᱟᱹᱞᱤᱧ ᱦᱚᱸ ᱞᱤᱧ ᱪᱟᱞᱟᱣ ᱦᱚᱤᱡᱚᱜᱼᱟ ᱢᱤᱫᱷᱟᱣ ᱦᱳᱭ᱾ ᱦᱮᱸ ᱢᱟ ᱛᱟᱦᱚᱞᱮ ᱚᱠᱛᱚ ᱠᱚ ᱥᱮᱴᱮᱨᱱᱟ ᱛᱟᱦᱚᱞᱮ ᱡᱚᱦᱟᱨ ᱜᱮ
ᱦᱮᱸ ᱜᱚᱝᱠᱮ ᱟᱨᱚ ᱱᱚᱝᱠᱟ ᱜᱮ
ᱦᱮᱸ
ᱧᱟᱯᱟᱢ ᱞᱮᱠᱷᱟᱱ ᱨᱚᱯᱚᱲ ᱵᱟᱲᱟ ᱦᱩᱭᱩ-ᱟ ᱱᱟᱦᱟᱸᱜ᱾
ᱦᱳᱭ ᱪᱮᱫᱟᱜ ᱢᱟ ᱢᱟ ᱡᱚᱦᱟᱨ ᱜᱮ ᱛᱟᱦᱞᱮ